ᱦᱳᱭ ᱴᱷᱤᱠᱜᱮᱭᱟ᱾ ᱟ ᱚᱠᱟᱴᱟᱜ ᱞᱟᱝ ᱜᱚᱞᱯᱷᱚᱭᱮᱫ ᱛᱟᱦᱮᱱᱟ ᱢᱟ ᱞᱟᱹᱭ ᱛᱟᱞᱟᱝ ᱢᱮ᱾
ᱦᱮᱸ ᱚᱱᱟ ᱯᱩᱴᱠᱟᱹᱢ ᱞᱟᱹᱭᱮᱜ ᱠᱟᱱ ᱛᱟᱦᱮᱱᱟ ᱟᱢᱫᱚ ᱟᱨ ᱤᱧᱫᱚ ᱦᱟᱸᱜ ᱚᱱᱟ ᱠᱚᱜᱮ ᱵᱟᱹᱧ ᱧᱮᱞ ᱟᱠᱟᱜᱼᱟ᱾ ᱟᱫᱚ ᱚᱱᱟ ᱯᱩᱴᱠᱟᱹ ᱦᱟᱸᱜ ᱚᱠᱟᱢ ᱞᱟᱹᱭᱮᱜ ᱠᱟᱱ ᱚᱱᱟᱫᱚ ᱟᱹᱰᱤ ᱥᱤᱵᱤᱞ ᱵᱩᱡᱷᱟᱹᱜᱼᱟ᱾ ᱟᱫᱚ ᱟᱞᱮᱥᱮᱫ ᱫᱚᱦᱟᱸ ᱚᱱᱟ ᱯᱟᱴᱠᱟ ᱯᱷᱩᱴᱠᱟᱹ ᱠᱚᱫᱚ ᱵᱟᱹᱱᱩᱜᱼᱟ ᱚᱠᱟᱢ ᱞᱟᱹᱭᱮᱫᱟ ᱚᱱᱟ ᱯᱷᱩᱴᱠᱟᱹᱼᱼ ᱟᱸᱡᱚᱢ ᱫᱚᱧ ᱟᱸᱡᱚᱢ ᱠᱟᱜ ᱜᱮᱭᱟ ᱯᱩᱴᱠᱟᱹ ᱧᱩᱛᱩᱢ ᱫᱚ ᱦᱟᱸᱜ ᱟᱫᱚᱼᱼ ᱞᱟᱦᱟᱮᱜ ᱪᱚᱞᱟᱝ ᱜᱟᱞᱢᱟᱨᱟᱣᱮᱫ ᱠᱟᱱ ᱛᱟᱦᱮᱱᱟ ᱫᱤᱥᱟᱹ ᱵᱟ. ᱧ ᱵᱩᱡᱷᱟᱹᱣᱮᱫᱟ?
ᱟᱪᱪᱷᱟ, ᱟᱪᱪᱷᱟ, ᱟᱪᱪᱷᱟ, ᱴᱷᱤᱠ᱾ ᱱᱤᱭᱟᱹ ᱥᱟᱯᱷᱟᱨᱦᱟᱜ ᱥᱟᱠᱟᱢ ᱨᱮᱜᱮ ᱞᱟᱝ ᱜᱚᱞᱯᱷᱚᱭᱟ ᱥᱮ ᱟᱨᱦᱚ ᱮᱴᱟᱜ ᱥᱟᱛᱟᱢ ᱥᱟᱠᱟᱢ ᱞᱟᱝ ᱤᱫᱤᱭᱟ?
ᱢᱟ ᱦᱟᱸᱟᱜ ᱱᱚᱣᱟ ᱥᱟᱠᱟᱢ ᱨᱮᱞᱟᱝ ᱜᱚᱞᱯᱚ ᱦᱟᱛᱟᱲᱟ ᱵᱟ. ᱭ ᱵᱟᱹᱭᱛᱮ ᱟᱨᱦᱚᱸ ᱮᱴᱟᱜ ᱥᱟᱛᱟᱢ ᱞᱟᱝ ᱤᱫᱤᱭᱟ᱾ ᱦᱮᱸ ᱮᱴᱟᱜ ᱥᱟᱠᱟᱢ ᱞᱟᱝ ᱤᱫᱤ ᱠᱷᱟᱡ ᱛᱚᱵᱮ ᱱᱤᱛᱚᱜ ᱜᱮ ᱪᱮᱫᱟᱜ ᱟᱹᱰᱤ ᱡᱟᱹᱥᱛᱤ ᱚᱱᱟ ᱜᱟᱞᱢᱟᱨᱟᱣ ᱨᱮᱭᱟᱜ ᱵᱟᱹᱱᱩᱜᱼᱟ ᱚᱱᱠᱟ᱾ ᱟᱪᱪᱷᱟ ᱱᱮᱛᱟᱨ ᱢᱟ ᱱᱚᱜᱚᱭ ᱵᱟᱯᱞᱟ ᱥᱤᱡᱤᱱ ᱦᱚᱸ ᱠᱟᱱ ᱜᱮᱭᱟ ᱟᱨ ᱱᱚᱜᱚᱭ ᱵᱟᱹᱭ ᱵᱟᱹᱭᱛᱮ ᱵᱟᱯᱼᱼ ᱞᱟ ᱦᱚᱸ ᱪᱟᱵᱟᱜ ᱠᱟᱱᱟ ᱵᱟᱯᱞᱟ ᱥᱤᱡᱤᱱ ᱦᱚᱸ ᱟ ᱛᱚᱵᱮ ᱟᱯᱮᱥᱮᱜ ᱚᱱᱠᱟᱼᱼ ᱵᱟᱯᱞᱟ ᱦᱩᱭ ᱵᱟᱲᱟ ᱞᱮᱱᱟ ᱥᱮ ᱵᱟᱝ ᱱᱮᱥᱚᱜ?
ᱱᱮᱥ ᱦᱮᱸ ᱦᱩᱭ ᱞᱮᱱ ᱜᱮᱭᱟ ᱟᱞᱮᱭᱟᱜ ᱟᱹᱛᱳ ᱠᱚᱨᱮ ᱫᱚ ᱟᱹᱰᱤ ᱢᱚᱪ ᱥᱚᱪ ᱜᱮ ᱦᱩᱭᱱᱟ᱾ ᱡᱟᱹᱥᱛᱤ ᱧᱚᱜ ᱜᱮ᱾ ᱛᱟᱞᱮ ᱵᱟᱯᱞᱟ ᱠᱚᱫᱚ ᱪᱮᱜ ᱞᱮᱠᱟ ᱯᱮ ᱢᱟᱱᱟᱣ ᱟᱯᱮ ᱚᱱᱛᱮ ᱫᱚ?
ᱦᱩᱸ ᱟᱞᱮᱥᱮᱫ ᱡᱚᱠᱷᱚᱱ ᱵᱟᱯᱞᱟᱢ ᱧᱮᱞᱟ ᱛᱚ ᱟᱹᱰᱤ ᱫᱤᱱ ᱨᱮᱭᱟᱜ ᱵᱟᱯᱞᱟ ᱢᱤᱫ ᱥᱚᱯᱛᱟᱦᱚ ᱨᱮ ᱵᱟᱯᱞᱟ ᱟᱨ ᱟᱹᱰᱤ ᱨᱟᱹᱥᱠᱟᱹ ᱵᱩᱡᱷᱟᱹᱜᱼᱟ᱾ ᱮᱥᱮᱢᱟᱛᱚ ᱢᱤᱜ ᱥᱚᱯᱛᱟ ᱫᱚ ᱵᱟᱝ ᱵᱚᱞᱮ ᱮᱱᱦᱚᱸ ᱯᱟᱸᱪ ᱫᱤᱱ ᱜᱟᱱ ᱫᱚ ᱵᱚᱞᱮ ᱦᱩᱭᱩᱜᱼᱟ᱾ ᱟᱨ ᱡᱚᱠᱷᱚᱱ ᱦᱟᱸᱜ ᱤᱧ ᱞᱟᱹᱭᱟᱢ ᱛᱟᱞᱟᱝᱟ ᱮᱦᱚᱵ ᱠᱷᱚᱡ ᱛᱚ ᱮᱦᱚᱵ ᱨᱮᱫᱚ ᱦᱟᱸᱜ ᱢᱮᱱ ᱠᱮᱭᱟᱢ ᱢᱟᱰᱣᱟ ᱦᱩᱭᱩᱜᱼᱟ ᱢᱟᱰᱣᱟ ᱵᱟᱫᱽ ᱫᱚ ᱦᱟᱸᱜ ᱮᱢ ᱚᱱᱟ ᱯᱮ ᱢᱟᱦᱟ ᱥᱤᱭᱟᱹ ᱪᱮᱜ ᱠᱚ ᱢᱮᱛᱟᱜᱼᱟ ᱯᱮ ᱢᱟᱦᱟ ᱥᱩᱱᱩᱢ ᱥᱟᱥᱟᱝ ᱚᱡᱚᱜ ᱦᱩᱭᱩᱜᱼᱟ᱾ ᱟᱫᱚ ᱤᱱᱟᱹ ᱵᱟᱫ ᱫᱚ ᱦᱟᱸᱜ ᱢᱮᱛᱟᱜ ᱢᱮ ᱚᱱᱟ ᱠᱩᱲᱤ ᱠᱚᱥᱮ ᱤᱭᱟᱹ ᱠᱚᱠᱚ ᱨᱟᱹᱥᱠᱟᱹᱜ-ᱟ ᱞ ᱫᱟᱜᱼᱼ ᱵᱟᱯᱞᱟ ᱫᱚᱱ ᱦᱟᱸᱜ ᱦᱩᱭᱩᱜ-ᱟ᱾ ᱟᱫᱚ ᱚᱱᱟ ᱡᱚᱠᱷᱚᱱ ᱠᱚ ᱥᱟᱹᱛ ᱵᱟᱲᱟᱭᱟ, ᱯᱷᱤᱨ ᱵᱟᱹᱨᱭᱟᱹᱛᱚᱜ ᱠᱚ ᱪᱟᱞᱟᱜ-ᱟ᱾ ᱟᱫᱚ ᱦᱟᱸᱜ ᱚᱱᱟ ᱵᱟᱹᱨᱭᱟᱹᱛᱚᱜ ᱫᱷᱟᱹᱨᱤᱡ ᱠᱚ ᱪᱟᱞᱟᱜ-ᱟ᱾ ᱟᱫᱚ ᱟᱯᱮ ᱥᱮᱱᱟᱜ ᱠᱷᱚᱵᱚᱨ ᱠᱚ ᱦᱟᱸᱜ ᱞᱟᱹᱭ ᱛᱟᱞᱟᱝ ᱢᱮᱞᱮ ᱵᱟᱹᱨᱭᱟᱹᱛᱚᱜ ᱪᱟᱞᱟᱜ ᱞᱟᱦᱟᱨᱮ ᱵᱚᱞᱮ ᱟᱨ ᱪᱮᱫ ᱠᱚᱠᱚ ᱪᱤᱠᱟᱹᱭᱟ ᱾ ᱟᱯᱮ ᱥᱮᱭᱟᱜ ᱵᱟᱨᱮᱛᱮ ᱵᱟᱨ ᱠᱟᱛᱷᱟ ᱦᱟᱸᱜ ᱞᱟᱹᱭ ᱛᱟᱞᱟᱝ ᱢᱮ᱾
ᱟᱪᱪᱷᱟ - ᱟᱪᱪᱷᱟᱼᱼ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱟ᱾ᱦᱮᱸ ᱟᱞᱮ ᱱᱚᱛᱮ ᱫᱚ᱾ ᱵᱟᱹᱨᱭᱟᱹᱛᱚᱜ ᱪᱟᱞᱟᱜ ᱢᱟᱲᱟᱝ ᱫᱚ ᱡᱮᱥᱮ ᱠᱤ ᱚᱱᱠᱟ ᱠᱷᱟᱥ ᱫᱚ ᱱᱟᱦᱟᱜ ᱵᱟᱝ ᱦᱩᱭᱩᱜ-ᱟ᱾ ᱡᱟᱦᱟᱸ ᱡᱟᱶᱟᱭ ᱵᱟᱹᱵᱩ ᱥᱮ ᱩᱱᱠᱚ ᱨᱮᱱ ᱚᱲᱟᱜ ᱦᱚᱲ ᱟᱛᱮᱫᱜᱮ ᱡᱟᱦᱟᱸ ᱠᱟᱹᱢᱤ ᱦᱚᱨᱟ ᱦᱩᱭᱩᱜ-ᱟ ᱚᱱᱟ ᱠᱚᱜᱮ, ᱟᱨ ᱵᱟᱫᱽ ᱵᱟᱹᱠᱤ ᱮᱢᱱᱤ ᱚᱱᱠᱟᱱᱟᱜ ᱫᱚ ᱵᱟᱭ ᱦᱩᱭᱩᱜ-ᱟ᱾
ᱟᱪᱪᱷᱟ
ᱚᱱᱟ ᱦᱳᱭ ᱡᱟ ᱦᱩᱭᱩᱜ ᱛᱮᱱᱟᱜ ᱫᱚ ᱚᱱᱟ ᱯᱚᱨᱮ ᱨᱮᱱᱟᱜ ᱜᱮ ᱦᱩᱭᱩᱜ-ᱟ ᱟᱨ ᱪᱮᱫ ᱪᱮᱸ
ᱟᱪᱪᱷᱟ ᱤᱱᱟᱹ ᱚᱱᱠᱟ ᱟᱞᱮᱥᱮᱫ ᱫᱚ ᱦᱟᱜ ᱚᱱᱮᱧ ᱞᱟᱹᱭ ᱠᱮᱫ ᱞᱮᱠᱟ᱾ ᱯᱩᱨᱟᱹᱛᱮ ᱚᱱᱮ- ᱢᱮᱱ ᱠᱮᱟᱢ ᱵᱤᱴᱤ ᱛᱟᱠᱚ ᱥᱮ, ᱜᱚᱜᱚ ᱛᱟᱠᱚ ᱥᱮ, ᱵᱩᱲᱦᱤ ᱦᱚᱲ ᱠᱚ, ᱫᱟᱜ ᱵᱟᱯᱞᱟ ᱟᱹᱰᱤ ᱠᱟᱡᱟᱠ ᱜᱮᱠᱚ ᱫᱚᱱᱟ᱾ ᱟᱨ ᱚᱱᱟ ᱠᱚ ᱛᱚᱠᱷᱚᱱ ᱠᱚ ᱫᱚᱱ ᱵᱟᱲᱟᱭᱟ ᱟᱫᱚ ᱚᱱᱟ ᱠᱚ ᱵᱟᱫᱽ ᱫᱚ ᱦᱟᱸᱜ ᱵᱟᱹᱨᱭᱟᱹᱛᱚᱜ ᱠᱚ ᱪᱟᱞᱟᱜ-ᱟ᱾ ᱟᱫᱚ ᱦᱟᱸᱜ ᱵᱟᱹᱨᱭᱟᱹᱛᱚᱜ ᱛᱚ ᱪᱟᱞᱟᱜ ᱟᱠᱚ ᱡᱚᱠᱷᱚᱱ ᱛᱚ ᱚᱸᱰᱮ ᱦᱚᱸ ᱟᱹᱰᱤ ᱢᱟᱨᱟᱝ ᱛᱟᱢ ᱡᱷᱟᱢ ᱢᱮᱱᱟᱜ-ᱟ᱾ ᱢᱮᱱ ᱠᱟᱛᱮᱫ ᱫᱚ ᱚᱸᱰᱮ ᱫᱚᱠᱚ ᱪᱟᱞᱟᱜ-ᱟ ᱡᱚᱠᱷᱚᱱ ᱜᱮ ᱦᱟᱜ ᱚᱸᱰᱮ ᱞᱟᱹᱴᱩᱣᱟᱹ ᱠᱚ ᱫᱚᱱᱟ ᱟᱞᱮᱥᱮᱫ ᱫᱚ᱾ ᱟᱹᱰᱤ ᱠᱟᱡᱟᱠ ᱟᱪᱪᱷᱟ ᱟᱯᱮ ᱥᱮᱫ ᱱᱚᱣᱟ ᱞᱟᱹᱴᱩ ᱫᱚᱱ ᱵᱟᱲᱟᱭ ᱜᱮᱭᱟ ᱥᱮ ᱵᱟᱠᱚ ᱫᱚᱱᱟ?
ᱟᱨ ᱞᱟᱹᱴᱩᱣᱟ ᱠᱟᱴᱤᱡ ᱚᱱᱟ ᱵᱟᱹᱧ ᱵᱩᱡᱷᱟᱹᱣ ᱫᱟᱲᱮᱭᱟᱜ ᱠᱟᱱᱟ᱾ᱟᱨ
ᱦᱮᱸ ᱞᱟᱹᱴᱣᱟᱹ ᱚᱱᱟ ᱞᱟᱹᱭᱮᱫᱫᱟ ᱦᱟᱸᱜ ᱱᱚᱣᱟ ᱫᱚ ᱱᱚᱣᱟ ᱫᱚ᱾ ᱠᱚᱲᱟ ᱠᱚ ᱚᱠᱟ ᱟᱹᱛᱩ ᱦᱟᱸᱜ ᱵᱟᱹᱨᱭᱟᱹᱛᱚᱜ ᱠᱚ ᱪᱟᱞᱟᱣ ᱠᱟᱱᱟ᱾ ᱚᱸᱰᱮᱱᱠᱩ ᱴᱷᱮᱸᱜᱟ ᱥᱟᱵ ᱠᱟᱛᱮᱫ ᱦᱟᱸᱜ ᱞᱟᱦᱟ ᱛᱟᱭᱱᱚᱢ ᱞᱟᱦᱟ ᱛᱟᱭᱱᱚᱢ ᱰᱚᱢ ᱥᱚᱸᱜᱮ ᱛᱮᱠᱚ ᱫᱚᱱᱟ ᱞᱟᱹᱴᱩᱣᱟᱹ ᱵᱟᱯᱞᱟ ᱨᱮᱫᱚ᱾ ᱟᱫᱚ ᱱᱚᱣᱟ ᱜᱮ ᱦᱟᱸᱜ ᱟᱞᱮᱥᱮᱫ ᱫᱚ ᱞᱟᱹᱴᱩᱣᱟᱹ ᱠᱚ ᱢᱮᱛᱟᱜᱼᱟ᱾
ᱟᱪᱪᱷᱟ ᱜᱚᱝᱠᱮ ᱤᱧᱫᱚ ᱚᱱᱟ ᱱᱟᱹᱴᱣᱟᱹ ᱫᱚᱱ ᱠᱚᱫᱚ ᱵᱟᱹᱧ ᱧᱮᱞ ᱟᱠᱟᱫ-ᱟ ᱟᱫᱚ ᱚᱱᱟ ᱚᱠᱟ ᱞᱮᱠᱟ ᱠᱟᱹᱴᱤᱡ ᱚᱱᱟ ᱠᱷᱟᱴᱚ ᱢᱟᱪᱷᱟᱵᱮᱱ ᱞᱟᱹᱭ ᱞᱮᱠᱷᱟᱱ ᱱᱟᱯᱟᱭ ᱠᱚᱜ-ᱟ᱾
ᱟᱪᱪᱷᱟ ᱠᱷᱟᱴᱚ ᱢᱟᱪᱷᱟ ᱫᱷᱟᱨᱟ ᱞᱤᱧ ᱞᱟᱹᱭᱮᱫᱫᱟ ᱱᱚᱣᱟ ᱫᱚ, ᱵᱚᱞᱮ ᱚᱱᱟ ᱫᱚ ᱡᱚᱠᱷᱚᱱᱮᱢ ᱪᱟᱞᱟᱜ-ᱟ᱾ ᱛᱚ ᱛᱚᱠᱷᱚᱱ ᱫᱚ ᱚᱸᱰᱮ ᱫᱚᱠᱚ ᱠᱩᱞᱤ ᱵᱩᱡᱷᱟᱹᱣ ᱥᱮ ᱪᱮᱫ ᱠᱚ ᱪᱚᱝ ᱚᱱᱠᱟ ᱢᱮᱱᱟᱜ-ᱟ᱾ ᱟᱨ ᱩᱱᱠᱩ ᱦᱚᱸᱠᱚ ᱨᱟᱹᱥᱠᱟᱹ ᱰᱚᱢ ᱦᱚᱸ ᱚᱸᱰᱮ ᱛᱟᱦᱮᱱᱟ ᱵᱚᱞᱮ ᱨᱩᱨᱩ ᱵᱟᱞᱟ᱾ ᱟᱫᱚ ᱩᱱᱠᱩ ᱠᱚ ᱨᱩᱭᱟ ᱟᱨ ᱫᱚᱱᱟ ᱞᱟᱦᱟ ᱛᱟᱭᱱᱚᱢ ᱞᱟᱦᱟ ᱛᱟᱭᱱᱚᱢ ᱠᱚ ᱪᱟᱞᱟᱜ-ᱟ᱾ ᱴᱷᱮᱸᱜᱟ ᱠᱚ ᱥᱟᱵ ᱵᱟᱲᱟ ᱠᱟᱜ-ᱟ᱾ ᱟᱫᱚ ᱚᱱᱟ ᱫᱚ ᱴᱷᱮᱸᱜᱟ ᱠᱚᱛᱮ ᱠᱚ ᱫᱚᱱᱟ᱾ ᱱᱩᱠᱩ ᱦᱚᱸ ᱵᱟᱹᱨᱭᱟᱹᱛ ᱵᱟᱞᱟ ᱦᱚᱸᱠᱚ ᱫᱚᱱᱟ᱾ ᱚᱱᱟ ᱠᱷᱚᱡ ᱟᱨ ᱦᱟᱱᱛᱮ ᱦᱟᱱᱟ ᱱᱚᱝᱠᱷᱟ ᱠ ᱠᱷᱚᱱᱠᱩ ᱠᱩᱲᱤ ᱥᱮᱜ ᱨᱮᱱ ᱠᱚᱲᱟ ᱠᱚᱼᱠᱚ ᱫᱚᱱᱟ᱾ ᱠᱚᱲᱟ ᱠᱚ ᱛᱤᱱᱟᱹᱜ ᱠᱚ ᱛᱟᱦᱮᱱᱟ ᱟᱹᱛᱩ ᱴᱚᱞᱟ ᱨᱮᱱ ᱠᱚᱲᱟ ᱠᱚ ᱩᱱᱠᱩ ᱠᱚ ᱫᱚᱱᱟ᱾ ᱟᱫᱚ ᱱᱚᱣᱟ ᱦᱚᱸ ᱟᱹᱰᱤ ᱱᱟᱯᱟᱭ ᱛᱮᱜᱮ ᱦᱩᱭᱩᱜ-ᱟ ᱟᱞᱮ ᱥᱮᱫ ᱫᱚ, ᱦᱟᱸᱜ ᱢᱮᱛᱟᱜ ᱢᱮ ᱟᱹᱰᱤ ᱨᱟᱹᱥᱠᱟᱹ ᱠᱚ ᱵᱩᱡᱷᱟᱹᱣᱼᱟ, ᱡᱚᱛᱚ ᱦᱚᱲ ᱜᱮ᱾ ᱟᱨ ᱚᱱᱟ ᱨᱮᱦᱚᱸ ᱪᱮᱫ ᱠᱚᱪᱚ ᱛᱟᱢ ᱡᱷᱟᱢ ᱢᱮᱱᱟᱜᱼᱟ᱾ ᱟᱫᱚ ᱟᱯᱮᱥᱮᱫ ᱱᱚᱣᱟ ᱠᱚᱫᱚ ᱵᱟᱠᱚ ᱫᱚᱱ ᱵᱟᱲᱟᱭ ᱜᱮᱭᱟ ᱥᱮᱠᱚ ᱫᱚᱱ ᱵᱟᱲ ᱫᱚᱱ ᱜᱮᱭᱟ?
ᱟᱞᱮ ᱥᱮᱱ ᱫᱚ ᱩᱱᱟᱹᱜ ᱚᱱᱠᱟ ᱡᱟᱸᱠ ᱡᱚᱢᱚᱠ ᱫᱚ ᱵᱟᱝ ᱦᱩᱭᱩᱜ-ᱟ᱾ ᱢᱮᱱᱠᱷᱟᱱ ᱚᱱᱟ ᱛᱷᱩᱛᱤ ᱛᱟᱢᱥᱟ ᱥᱮ ᱚᱱᱠᱟᱱᱟᱜ ᱚᱱᱮ ᱫᱚᱝ ᱮᱱᱮᱡ ᱚᱱᱟ ᱠᱚ ᱫᱚ ᱦᱩᱭᱩᱜ ᱜᱮᱭᱟ ᱟᱨ ᱪᱮᱫ
ᱟᱪᱪᱷᱟ ᱛᱚᱵᱮ ᱟᱞᱮ ᱥᱮᱱᱟᱜ ᱜᱤᱧ ᱵᱩᱡᱷᱟᱹᱣ ᱮᱫᱟ᱾ ᱚᱱᱠᱟ ᱵᱚᱞᱮ ᱟᱹᱰᱤ ᱠᱟᱡᱟᱠ ᱛᱟᱢ ᱡᱷᱟᱢ ᱢᱮᱱᱟᱜ-ᱟ᱾ ᱟᱨ ᱤᱱᱟᱹ ᱵᱟᱫ ᱫᱚ ᱦᱟᱸᱜ ᱡᱚᱠᱷᱚᱱ᱾
ᱟᱞᱮ ᱥᱮᱱᱟᱜ ᱦᱚᱸ, ᱟᱞᱮ ᱥᱮᱱᱟᱜ ᱦᱚᱸ, ᱚᱱᱠᱟ ᱢᱮᱱᱟᱜ ᱫᱚ ᱢᱮᱱᱟᱜ ᱜᱮᱭᱟ, ᱢᱮᱱᱠᱷᱟᱱ ᱚᱱᱟ ᱡᱟᱦᱟᱸᱟᱢ ᱞᱟᱹᱭ ᱠᱮᱫ ᱮᱜ ᱚᱱᱠᱟᱱᱟᱜ ᱤᱭᱟᱹ ᱫᱚ ᱵᱟᱹᱱᱩᱜ-ᱟ, ᱟᱨ ᱪᱮᱫ ᱦᱮᱸ ᱚᱭ
ᱟᱫᱚ ᱤᱱᱟᱹ ᱵᱟᱫ ᱫᱚᱦᱟᱸᱜ ᱚᱠᱟᱧ ᱞᱟᱹᱭ ᱠᱮᱫᱟ, ᱞᱟᱹᱴᱩᱣᱟᱹ ᱫᱚᱱ ᱡᱚᱠᱷᱚᱱ ᱦᱟᱜ ᱠᱚ ᱥᱟᱹᱛᱟᱹᱜ-ᱟ᱾ ᱥᱮ ᱚᱱᱟ ᱦᱩᱭ ᱵᱟᱲᱟᱜ-ᱟ, ᱛᱚ ᱤᱱᱟᱹ ᱵᱟᱫᱽ ᱫᱚ ᱢᱮᱛᱟᱜ ᱢᱮ ᱥᱤᱸᱫᱽᱨᱟᱹᱫᱟᱱ ᱥᱮᱫ ᱜᱮ ᱪᱟᱞᱟᱜ-ᱟ ᱥᱚᱢᱚᱭ ᱫᱚ᱾ ᱟᱫᱚ ᱦᱟᱸᱜ ᱥᱤᱸᱫᱨᱟᱹᱫᱟᱱ ᱞᱟᱦᱟᱨᱮ ᱱᱚᱣᱟ ᱦᱚᱸ ᱦᱩᱭᱩᱜ-ᱟ, ᱱᱚᱣᱟ ᱠᱚᱠᱚ ᱢᱮᱛᱟᱜ ᱠᱟᱱᱟ ᱥᱟᱨᱦᱟ ᱫᱟᱲᱮ ᱦᱟᱸᱜ᱾ ᱚᱱᱟ ᱫᱚ ᱩᱱᱤ ᱵᱟᱹᱦᱩ ᱨᱮᱱ ᱢᱤᱫᱴᱮᱱ ᱵᱚᱠᱚᱛ ᱠᱚᱲᱟ ᱦᱟᱸᱜ ᱩᱱᱤᱜᱮ ᱱᱚᱣᱟ ᱫᱚᱭ ᱟᱛᱟᱝ ᱛᱟᱭᱟ, ᱩᱱᱤ ᱡᱟᱶᱟᱭ ᱠᱚᱲᱟ ᱼᱟ ᱥᱟᱲᱦᱟ ᱫᱟᱹᱲᱦᱤ ᱠᱚ ᱢᱮᱛᱟᱜ ᱠᱟᱱᱟ ᱚᱱᱟ ᱠᱚ ᱯᱷᱩᱨ ᱟᱠᱚᱣᱟ ᱪᱮᱫ ᱪᱟᱣᱞᱮ ᱠᱚ ᱡᱚᱢᱟ᱾ ᱱᱚᱠᱟᱧ ᱫᱤᱥᱟᱹᱭᱮᱫᱟ ᱥᱮ ᱟᱫᱚ, ᱟᱯᱮ ᱥᱮᱫ ᱱᱚᱣᱟ ᱢᱮᱱᱟᱜ ᱥᱮ ᱵᱟᱝ ᱥᱟᱹᱲᱦᱟ ᱫᱟᱹᱲᱦᱤ ᱠᱚ?
ᱟᱨ ᱥᱟᱞᱟ ᱫᱟᱲᱤ ᱫᱚ ᱦᱳᱭ ᱢᱮᱱᱟᱜ ᱜᱮᱭᱟ ᱟᱞᱮ ᱥᱮᱫ ᱫᱚ ᱡᱟᱦᱟᱸ ᱚᱱᱟᱫᱚ᱾ ᱩᱱᱤ ᱮᱸ ᱡᱟᱦᱟᱸ᱾ ᱢᱟᱹᱭ ᱜᱤᱫᱟᱹᱨ ᱨᱮᱱ ᱵᱚᱭᱦᱟ ᱛᱮᱫ, ᱩᱱᱤ ᱥᱟᱞᱟᱜ ᱜᱮᱛᱚ ᱦᱩᱭᱩᱜ-ᱟ᱾ ᱟᱫᱚ ᱩᱱᱤ ᱡᱟᱦᱟᱸ ᱚᱱᱮ ᱪᱷᱟᱢᱰᱟ ᱞᱟᱛᱟᱨ ᱨᱮ ᱜᱚᱜ ᱠᱟᱛᱮᱜ ᱢᱟᱱᱮ ᱪᱷᱟᱢᱰᱟ ᱢᱟᱱᱮ ᱱᱚᱣᱟ ᱫᱷᱟᱨᱮ ᱨᱮ ᱜᱚᱜ ᱠᱟᱛᱮᱫ ᱮ, ᱟᱞᱮᱥᱱ ᱫᱚ ᱱᱚᱝᱠᱟ ᱦᱩᱭᱩᱜᱼᱟ ᱡᱮ ᱯᱟᱱ ᱠᱤᱱ ᱟᱡᱚ ᱡᱚᱝᱚᱜᱼᱟ ᱥᱟᱶᱛᱮ ᱥᱤᱠᱨᱟᱴ ᱥᱮ ᱚᱱᱟ, ᱡᱟᱦᱟᱸ ᱪᱩᱴᱤ ᱵᱚᱱ ᱢᱮᱛᱟᱜ ᱫᱚ ᱚᱱᱟᱠᱤᱱ, ᱧᱩᱭᱟ ᱟᱨ ᱥᱟᱶᱛᱮ ᱚᱱᱟ ᱥᱟᱞᱟ ᱫᱟᱹᱲᱮ ᱠᱤᱱ ᱵᱚᱫᱚᱞᱟ ᱟᱨ᱾ ᱚᱱᱮ ᱚᱱᱠᱟ ᱥᱤᱥᱴᱮᱢ ᱦᱩᱭᱩᱜ ᱼᱟ᱾
ᱟᱪᱪᱷᱟ ᱟᱞᱮᱥᱮᱜ ᱫᱚ ᱛᱷᱚᱲᱟ ᱜᱟᱱ ᱦᱟᱸᱜ ᱡᱩᱫᱟᱹ ᱧᱚᱜ ᱜᱮᱭᱟ ᱟᱞᱮᱥᱮᱜ ᱫᱚ ᱚᱱᱟ, ᱪᱟᱣᱞᱮ ᱠᱚ ᱜᱮᱨ ᱦᱚᱪᱚ ᱠᱤᱱᱟᱹ ᱦᱟᱸᱜ ᱚᱱᱟ ᱟᱫᱚᱣᱟ ᱪᱟᱣᱞᱮ ᱟᱫᱚ ᱚᱱᱟ ᱠᱤᱱ ᱯᱷᱩᱨ ᱡᱚᱱᱟᱜᱼᱟ ᱟᱫᱚ ᱚᱱᱠᱟ ᱵᱚᱞᱮ, ᱠᱚ ᱱᱤᱭᱚᱢ ᱠᱟᱜᱼᱟ ᱥᱮᱫᱟᱭ ᱠᱷᱚᱱ ᱜᱮ ᱦᱤᱡᱩᱜ ᱪᱟᱞᱟᱜ ᱠᱟᱱᱟ ᱟᱫᱚ ᱚᱝᱠᱟᱜᱮ ᱱᱚᱜᱼᱚᱭ ᱱᱮᱛᱟᱨ ᱦᱚᱸ ᱪᱟᱞᱟᱜ ᱠᱟᱱᱟ ᱚᱱᱟᱛᱮ ᱟᱫᱚ ᱤᱱᱟᱹ ᱚᱱᱟ ᱠᱚ ᱡᱚᱠᱷᱚᱱ ᱦᱟᱸᱜ ᱦᱩᱭ ᱵᱟᱲᱟᱜᱼᱟ ᱤᱱᱟᱹ ᱵᱟᱫ ᱫᱚ ᱦᱟᱸᱜ ᱯᱷᱤᱨ, ᱞᱟᱹᱰᱩ ᱠᱚ ᱦᱟᱸᱜ ᱥᱮ ᱪᱮᱜ ᱠᱚᱪᱚᱝ ᱚᱱᱠᱟ ᱠᱚ ᱱᱤᱭᱚᱢ ᱫᱷᱚᱨᱚᱱ ᱞᱟᱹᱰᱩ ᱠᱚᱠᱚ ᱟᱛᱟᱝᱟ ᱦᱮᱸ ᱞᱟᱹᱰᱩ ᱠᱚ ᱮᱢᱟ ᱠᱤᱱᱟᱹ᱾ ᱪᱤᱱᱤ ᱞᱟᱹᱰᱩ ᱥᱮ ᱪᱮᱜ ᱞᱟᱹᱰᱩ ᱚᱝᱠᱟ ᱡᱟᱶᱟᱭ ᱠᱚᱲᱟ ᱠᱚ ᱮᱢᱟᱭᱟ᱾ ᱚᱱᱟ ᱡᱚᱢ ᱵᱟᱲᱟ ᱠᱟᱛᱮᱜ ᱯᱷᱤᱨ ᱛᱟᱭᱚᱢ ᱛᱮᱫᱚ ᱥᱤᱸᱫᱟᱹᱨᱟᱹ ᱫᱟᱱ ᱥᱮᱜ ᱜᱮ ᱥᱚᱢᱚᱭ ᱪᱟᱞᱟᱜᱼᱟ ᱥᱤᱸᱫᱟᱹᱨᱟᱹ ᱫᱟᱱ ᱞᱟᱦᱟ ᱨᱮᱦᱚᱸ ᱩᱱᱤ ᱠᱷᱟᱹᱡᱟᱹᱲᱤ ᱠᱚᱭ ᱮᱨᱟ ᱪᱮᱠᱟᱭᱟᱭ ᱯᱚᱭᱥᱟ ᱠᱚᱭ ᱮᱨᱟ᱾ ᱟᱫᱚ ᱦᱟᱸᱜ ᱯᱷᱤᱨ ᱥᱤᱸᱫᱟᱹᱨᱟᱹ ᱫᱟᱱ ᱪᱟᱞᱟᱜᱼᱟ᱾ ᱟᱫᱚ ᱟᱯᱮᱥᱮᱜ ᱫᱚ ᱪᱮᱜ ᱞᱮᱠᱟ ᱚᱝᱠᱟ ᱦᱮᱱᱟᱜᱼᱟ ᱥᱮ ᱵᱟᱝ ᱵᱚᱞᱮ ᱠᱤ ᱞᱟᱹᱰᱩ ᱠᱚᱭ ᱮᱨᱟ ᱯᱟᱭᱥᱟ ᱠᱚᱭ ᱮᱨᱟ ᱚᱱᱟ ᱠᱚ ᱵᱟᱨᱮ, ᱛᱮᱡ ᱵᱟᱹᱦᱩ ᱠᱩᱲᱤ᱾
ᱵᱟᱝ ᱜᱚᱝᱠᱮ ᱚᱱᱟ ᱠᱚᱫᱚ ᱚᱱᱟ ᱠᱚᱫᱚ ᱵᱟᱹᱱᱩᱜᱼᱟ ᱱᱟ᱾
ᱟᱪᱪᱷᱟ,
ᱥᱤᱸᱫᱟᱹᱨᱟᱹ ᱫᱟᱱ ᱥᱚᱢᱚᱭ ᱫᱚ ᱡᱟᱦᱟᱸ ᱚᱱᱟ ᱫᱟᱹᱲᱩᱣᱟᱹ ᱨᱮ ᱞᱟᱫᱮ ᱠᱟᱛᱮᱫ, ᱮ ᱥᱤᱸᱫᱟᱹ ᱚᱱᱮ ᱡᱟᱣᱟᱭ ᱵᱟᱹᱵᱩ, ᱡᱟᱦᱟᱸ ᱥᱤᱸᱫᱩᱨ ᱥᱟᱠᱟᱢᱮ ᱥᱟᱵᱟ ᱥᱟᱶᱛᱮ ᱚᱸᱰᱮ ᱢᱟᱱᱮ ᱚᱱᱟ ᱞᱩᱜᱽᱲᱤᱜ ᱫᱚ ᱱᱟᱜ ᱪᱮᱫ ᱠᱚ ᱢᱮᱛᱟᱜ ᱠᱟᱱᱟ ᱧᱩᱛᱩᱢ ᱩᱱᱟᱹᱜ ᱴᱷᱤᱠ ᱫᱚ ᱱᱟᱜ ᱵᱟᱹᱞᱤᱧ ᱵᱟᱲᱟᱭᱟ ᱚᱱᱟ ᱜᱟᱢᱪᱷᱟ ᱟᱛᱟᱝ ᱠᱟ, ᱛᱮᱫ ᱚᱱᱟᱨᱮᱭ ᱥᱤᱸᱫᱟᱹᱨ ᱥᱤᱸᱫᱩᱨ ᱢᱟᱱᱮᱭ ᱪᱩᱨᱩᱡᱟ ᱛᱟᱨᱯᱚᱨᱮ ᱤᱭᱟᱹ ᱢᱚᱞᱚᱝ ᱨᱮᱫᱚᱭ ᱴᱤᱰᱟᱹᱜ ᱟᱭᱟ᱾
ᱦᱮᱸ ᱚᱱᱠᱟ ᱠᱳ ᱥᱮ ᱵᱤᱰᱤᱭᱳ ᱨᱮᱧ ᱧᱮᱞ ᱠᱟᱜᱼᱟ ᱤᱧ ᱫᱚ ᱩᱱᱟᱹᱜ ᱫᱚ ᱦᱟᱸᱜ ᱵᱟᱹᱧ ᱵᱟᱰᱟᱭᱟ᱾ ᱚᱱᱟ ᱥᱤᱸᱫᱩᱨ ᱫᱚ ᱯᱮᱫᱚᱢ ᱚᱝᱠᱟ ᱚᱛ ᱨᱮᱠᱚ ᱦᱤᱨᱤᱡᱟ ᱯᱷᱤᱨ ᱯᱮᱫᱚᱢ ᱵᱚᱦᱚᱜ ᱨᱮᱭ ᱥᱤᱸᱫᱩᱨᱟᱭᱟ ᱯᱷᱤᱨ ᱞᱟᱥ ᱨᱮᱫᱚ ᱚᱱᱮ ᱠᱚ ᱢᱮᱱᱟ ᱡᱷᱮᱲᱮ ᱡᱷᱮᱲᱮ ᱚᱝᱠᱟ᱾
ᱟᱫᱚ ᱚᱱᱮ ᱚᱝᱠᱟᱧ ᱧᱮᱞ ᱠᱟᱜᱼᱟ ᱤᱧ ᱫᱚ ᱟᱨ ᱚᱝᱠᱟ ᱜᱮ ᱦᱟᱸᱜ ᱡᱟᱹᱥᱛᱤ ᱥᱚᱢᱟᱡ ᱨᱮ ᱦᱩᱭᱩᱜ, ᱠᱟᱱᱟ ᱟᱵᱚᱣᱟᱜ ᱨᱮ᱾ ᱟᱫᱚ ᱦᱮᱸ ᱟᱫᱚ ᱤᱱᱟᱹ ᱵᱟᱫ ᱫᱚ ᱡᱚᱠᱷᱚᱱ ᱦᱟᱸᱜ ᱦᱩᱭᱱᱟ ᱚᱱᱟ ᱥᱤᱸᱫᱟᱹᱨᱟᱹ ᱫᱟᱱ ᱡᱚᱠᱷᱚᱱ ᱦᱟᱸᱜ ᱦᱩᱭᱱᱟ ᱛᱚ ᱢᱮᱛᱟᱜ ᱢᱮ ᱡᱚᱛᱚ ᱠᱷᱚᱡ ᱞᱟᱹᱴᱩ ᱵᱟᱯᱞᱟ ᱫᱚ ᱪᱟᱵᱟᱭᱱᱟ ᱯᱟᱨᱚᱢᱱᱟ᱾ ᱟᱫᱚ ᱤᱱᱟᱹ ᱵᱟᱫ ᱫᱚ ᱦᱟᱸᱜ ᱠᱟᱹᱴᱤᱡ ᱢᱟᱹᱴᱤᱡ ᱯᱨᱳᱜᱜᱨᱟᱢ ᱠᱚ ᱢᱮᱱᱟᱜᱼᱟ ᱦᱟᱸᱜ ᱢᱮᱛᱟᱜ ᱢᱮ ᱡᱚᱛᱚᱣᱟᱜ ᱜᱮ ᱦᱩᱭᱱᱟ᱾ ᱟᱫᱚ ᱤᱱᱟᱹ ᱵᱟᱫ ᱫᱚ ᱦᱟᱸᱜ ᱯᱷᱤᱨ ᱢᱮᱛᱟᱜ ᱢᱮ ᱫᱚᱥᱟᱨ ᱦᱤᱞᱳᱜ ᱫᱚ ᱜᱤᱰᱤ ᱪᱤᱢᱟᱹᱲᱟ ᱦᱟᱸᱜ᱾ ᱟᱫᱚ ᱜᱟᱹᱰᱤ ᱪᱩᱢᱟᱹᱲᱟ ᱡᱚᱠᱷᱚᱱᱮᱢ ᱞᱟᱹᱭᱟ ᱛᱚ ᱫᱟᱱ ᱱᱚᱝᱠᱟ ᱠᱚ ᱢᱮᱛᱟᱜ ᱠᱟᱱᱟ᱾ ᱟᱫᱚ ᱟᱹᱰᱤᱜᱟᱱ ᱦᱟᱸᱜ ᱟᱞᱮ ᱥᱮᱜ ᱫᱚᱠᱚ ᱫᱟᱱ ᱫᱟ ᱱᱮᱛᱟᱨᱤᱧ ᱧᱮᱞ ᱫᱟ ᱯᱩᱨᱟᱹ ᱪᱟᱹᱣᱠᱤ ᱠᱩ ᱟᱞᱢᱟᱨᱤ ᱠᱩ, ᱟᱨ ᱥᱮ ᱞᱟᱹᱴᱩ ᱞᱟᱹᱴᱩ ᱡᱤᱱᱤᱥ ᱠᱩ ᱫᱟᱱ ᱫᱟ᱾ ᱟᱫᱚ ᱟᱯᱟᱥᱮᱜ ᱚᱝᱠᱟ ᱫᱟᱱ ᱠᱚ ᱪᱮᱜ ᱠᱚᱠᱚ ᱫᱟᱱ ᱵᱟᱲᱟᱭ ᱜᱮᱭᱟ?
ᱟᱞᱮ ᱱᱚᱛᱮ ᱫᱚ ᱱᱚᱝᱠᱟ ᱫᱚ ᱡᱟᱦᱟᱸ ᱞᱚᱴᱟ ᱵᱟᱹᱴᱤ ᱡᱟᱦᱟᱸ ᱦᱟᱥᱟ ᱜᱚᱭᱨᱟ ᱱᱚᱜᱼᱱᱟ ᱠᱚ ᱜᱚ ᱫᱟᱱ ᱦᱩᱭᱩᱜᱼᱟ᱾ ᱟᱨ ᱥᱟᱶᱛᱮ ᱡᱟᱦᱟᱸᱭ ᱢᱟᱱᱮ ᱥᱮᱨᱚᱠᱚᱢ ᱚᱠᱚᱭ ᱚᱠᱟ ᱞᱮᱠᱟᱱᱟᱜ ᱯᱚᱨᱤᱵᱟᱨ ᱨᱮᱱ ᱩᱱᱤ ᱫᱚ ᱞᱟᱹᱴᱩ ᱞᱟᱹᱴᱩ ᱟᱞᱢᱟᱨᱤ ᱠᱚ ᱯᱟᱞᱚᱝ ᱠᱚ ᱚᱱᱟ ᱠᱚᱦᱚᱸ ᱠᱚ ᱮᱢᱮᱜ ᱜᱮᱭᱟ ᱟᱨ ᱡᱟᱦᱟᱸ ᱟᱵᱚ ᱥᱟᱶᱛᱟ ᱨᱮᱱᱟᱜ ᱚᱱᱟᱫᱚ, ᱵᱟᱹᱴᱤ ᱞᱚᱴᱟ ᱟᱨ ᱱᱚᱣᱟ ᱜᱚᱭᱨᱟ ᱱᱮᱜ ᱮ ᱱᱤᱭᱟᱹ ᱜᱮ ᱢᱟᱴᱤᱜ ᱤᱭᱟᱹ ᱠᱟᱱ ᱛᱟᱞᱮᱭᱟ ᱱᱤᱭᱟᱹ ᱫᱚ᱾ ᱢᱟᱱᱮ ᱱᱤᱭᱟᱹ ᱫᱚ ᱞᱟᱹᱠᱛᱤᱭᱟᱱ ᱤᱭᱟᱹ ᱠᱟᱱᱟ ᱟᱨ ᱪᱮᱫ ᱟᱨ ᱵᱟᱫ ᱵᱟᱹ ᱠᱤ ᱫᱚ ᱚᱱᱟ ᱫᱚ ᱟᱢᱟᱜ ᱠᱩᱥᱤᱛᱮᱢ ᱮᱢ ᱦᱚᱸᱢ ᱫᱟᱲᱮᱭᱼᱟ ᱵᱟᱝ ᱦᱚᱸ ᱚᱥᱩᱵᱤᱫᱟ ᱵᱟᱹᱱᱩᱜᱼᱟ ᱚᱱᱟ ᱫᱚ᱾
ᱦᱮᱸ ᱟᱫᱚ ᱟᱞᱮ ᱥᱮᱜ ᱨᱮ ᱱᱮᱛᱟᱨ ᱠᱟᱛᱮ ᱤᱧ ᱧᱮᱞ ᱫᱟ ᱥᱮ ᱤᱧ ᱦᱚᱧ ᱚᱞ ᱵᱟᱲᱟᱣ ᱠᱟᱜ ᱛᱟᱠᱚᱣᱟ ᱟᱭᱢᱟ ᱦᱚᱲᱟᱜ ᱥᱟᱢᱟᱱ ᱠᱚᱜᱮ ᱡᱮ ᱚᱱᱟ ᱤᱭᱟᱹ ᱠᱚ ᱟᱹᱰᱤ ᱡᱟᱹᱥ ᱛᱤ ᱠᱚ ᱫᱟᱱ ᱫᱟ ᱞᱟᱹᱴᱩ ᱞᱟᱹᱴᱩ ᱟᱞᱢᱟᱨᱤ ᱢᱮᱱᱟᱜᱼᱟ ᱞᱟᱹᱴᱩ ᱞᱟᱹᱴᱩᱣᱟᱜ ᱚᱱᱟ ᱪᱟᱹᱣᱠᱤ ᱠᱚᱠᱚ ᱫᱟᱱ ᱫᱟ᱾ ᱟᱨ ᱚᱱᱟ ᱠᱩᱨᱥᱤ ᱪᱮᱭᱟᱨ ᱨᱮᱥᱮ ᱚᱱᱟ ᱛᱷᱟᱹᱨᱤ ᱵᱟᱹᱴᱤ ᱠᱚᱢᱟ ᱚᱱᱟ ᱢᱟ ᱟᱭᱢᱟ ᱰᱷᱮᱨ ᱠᱩ ᱫᱟᱱ᱾ ᱟᱫᱚ ᱱᱮᱛᱟᱨ ᱱᱤᱛᱚᱜ ᱫᱚ ᱟᱹᱰᱤ ᱟᱭᱢᱟ ᱠᱚ ᱫᱟᱱ ᱫᱟ, ᱢᱮᱛᱟᱜ ᱢᱮ ᱚᱱᱟ ᱤᱭᱟᱹ ᱠᱚᱠᱚ ᱫᱟᱱ ᱫᱟ, ᱱᱮᱛᱟᱨ ᱫᱚ ᱯᱷᱨᱤᱡᱽ ᱠᱚᱦᱚᱸ ᱠᱚ ᱫᱟᱱ ᱫᱟ᱾ ᱥᱮ ᱤᱱᱟᱹ ᱵᱟᱫᱽ ᱠᱟᱛᱮ ᱚᱱᱟ ᱛᱤᱱᱟᱹᱜ ᱚᱲᱟᱜ ᱨᱮ ᱥᱟᱢᱟᱱ ᱞᱟᱹᱠᱛᱤᱭᱟᱱ ᱥᱟᱢᱟᱱ ᱛᱟᱦᱮᱸᱱᱟ ᱵᱚᱞᱮ ᱡᱚᱛᱚᱣᱟᱜ ᱠᱚ ᱫᱟᱱᱫᱟ ᱢᱮᱛᱟᱜ ᱢᱮ᱾
ᱟᱫᱚ ᱟᱯᱮ ᱥᱮᱱ ᱦᱚᱸ ᱞᱟᱹᱴᱩ ᱞᱟᱹᱴᱩ ᱥᱟᱢᱟᱱ ᱠᱚ ᱫᱟᱱ ᱵᱟᱲᱟᱭ ᱜᱮᱭᱟ ᱥᱮ ᱵᱟᱠᱚ ᱫᱟᱱᱟ?
ᱞᱟᱠᱷᱟᱢᱟᱱ ᱫᱚ ᱚᱱᱟ ᱫᱚᱞᱤᱧ ᱞᱟᱹᱭᱟᱵᱮᱱ ᱠᱟᱱᱟ ᱛᱚ ᱚᱱᱟ ᱡᱟᱦᱟᱸᱭ ᱠᱤᱸᱥᱟᱹᱬ ᱧᱚᱜ ᱚ ᱚᱲᱟᱜ ᱦᱚᱲ ᱠᱚᱫᱚ ᱯᱩᱨᱟᱹ ᱯᱩᱨᱤᱵᱟᱨ ᱠᱚᱫᱚ ᱠᱚ ᱫᱟᱱᱮᱜ-ᱟ ᱟᱨ ᱵᱟᱠᱷᱟᱱ ᱫᱚ ᱟᱵᱚ ᱞᱮᱠᱟᱱ ᱨᱮᱜᱮᱡ ᱦᱚᱲ ᱫᱚ ᱛᱮᱜᱮ ᱟᱵᱚ
ᱟᱪᱪᱷᱟ ᱦᱮᱸ ᱚᱱᱠᱟ ᱠᱟᱱ ᱜᱮᱭᱟ᱾ ᱦᱮᱸ ᱛᱮ ᱚᱱᱮ ᱠᱚ ᱢᱮᱱᱟ ᱛᱤᱱᱟᱹᱜ ᱫᱟᱲᱮ ᱛᱟᱦᱮᱸᱱ ᱛᱟᱢᱟ ᱩᱱᱟᱹᱜ ᱜᱮᱢ ᱫᱟᱱᱟ᱾ ᱟᱫᱚ ᱵᱤᱱᱟᱹ ᱫᱟᱲᱮ ᱛᱮᱫᱚ ᱪᱤᱠᱟᱹᱛᱮᱢ ᱫᱟᱱᱟ᱾ ᱟᱫᱚ ᱚᱱᱮ ᱚᱱᱠᱟ ᱜᱮ ᱢᱮᱱᱟᱜ ᱠᱟᱫᱟ᱾ ᱟᱪᱪᱷᱟ, ᱟᱫᱚ ᱦᱟᱸᱜ ᱡᱚᱠᱷᱚᱱ ᱫᱟᱱ ᱠᱚ ᱦᱟᱸᱜ ᱦᱩᱭ ᱵᱟᱲᱟᱜ-ᱟ᱾ ᱟᱫᱚ ᱛᱚᱠᱷᱚᱱ ᱫᱚ ᱦᱟᱸᱜ ᱢᱮᱛᱟᱜ ᱢᱮ ᱞᱩᱝᱛᱤ ᱠᱩᱲᱤ ᱠᱚ ᱛᱤᱱᱟᱹᱜ ᱢᱮᱱᱟᱜ ᱠᱚᱣᱟ ᱥᱮ ᱟᱡ ᱨᱮᱱ ᱜᱟᱛᱮ ᱠᱩᱲᱤ ᱠᱚ ᱛᱤᱱᱟᱹᱜ ᱢᱮᱱᱟᱜ ᱠᱚᱣᱟ᱾ ᱩᱱᱠᱩ ᱨᱤᱭᱟᱹᱣ ᱠᱚᱣᱟ ᱵᱚᱞᱮ ᱪᱚᱞᱚ ᱵᱚᱱ ᱪᱟᱞᱟᱜ-ᱟ ᱜᱚᱲᱚ ᱟᱹᱧ ᱯᱮ ᱵᱟᱨ ᱤᱭᱟᱹ᱾ ᱦᱟᱸᱰᱮ ᱛᱮ ᱚᱱᱮ ᱠᱚ ᱤᱫᱤᱭᱟ ᱵᱟᱹᱦᱩ ᱠᱩᱲᱤ ᱦᱟᱸᱜ᱾ ᱟᱫᱚ ᱡᱚᱠᱷᱚᱱ ᱦᱟᱸᱜ ᱦᱟᱸᱰᱮ ᱠᱚ ᱤᱫᱤᱭᱟ ᱛᱚ ᱢᱮᱛᱟᱜ ᱢᱮ ᱦᱟᱸᱰᱮ ᱦᱚᱸ ᱚᱱᱠᱟ ᱫᱟᱨᱟᱢ ᱢᱮᱱᱟᱜ-ᱟ ᱫᱟᱨᱟᱢ ᱠᱚᱣᱟ ᱠᱚ᱾ ᱯᱷᱮᱨ ᱫᱟᱨᱟᱢ ᱫᱟᱠᱟ ᱠᱚ ᱡᱚᱢ ᱦᱚᱪᱚ ᱠᱚᱣᱟ᱾ ᱫᱟᱨᱟᱢ ᱞᱟᱦᱟᱨᱮ ᱡᱟᱸᱜᱟ ᱠᱚ ᱟᱹᱨᱩᱵᱽ ᱠᱚᱣᱟ᱾ ᱟᱫᱚ ᱟᱯᱮ ᱥᱮᱫ ᱚᱱᱠᱟ ᱡᱟᱸᱜᱟ ᱠᱚ ᱟᱹᱨᱩᱵᱽ ᱠᱚᱣᱟ ᱥᱮ ᱵᱟᱝ ᱫᱟᱨᱟᱢ ᱞᱟᱦᱟ ᱫᱟᱨᱟᱢ ᱥᱚᱢᱚᱭ ᱵᱚᱞᱮ ᱤᱭᱟᱹ ᱡᱚᱢ ᱵᱟᱹᱦᱩ ᱠᱩᱲᱤ ᱠᱚ? ᱛᱤᱱᱟᱹᱜ ᱛᱤᱱᱟᱹᱜ ᱠᱚ ᱦᱤᱡᱩᱜ-ᱟ ᱛᱮ ᱞᱩᱝᱛᱤ ᱠᱩᱲᱤ ᱠᱚ ᱡᱚᱛᱷᱚ ᱜᱮ᱾
ᱟᱞᱮ ᱱᱚᱛᱮ ᱫᱚ ᱡᱟᱦᱟᱸᱭ ᱵᱟᱹᱦᱩ ᱠᱩᱲᱤ ᱠᱚ ᱢᱮᱱᱟᱜ ᱠᱚᱣᱟ ᱦᱳᱭ ᱵᱟᱹᱦᱩ ᱠᱩᱲᱤ ᱥᱟᱶᱛᱮ ᱩᱱᱤ ᱨᱮᱱ ᱵᱚᱭᱦᱟ ᱠᱩᱲᱤ ᱠᱚ ᱜᱟᱨ ᱠᱩᱲᱤ ᱠᱚ ᱦᱮᱡ ᱵᱟᱲᱟᱜ ᱜᱮᱭᱟ ᱛᱚ ᱡᱟᱢᱟᱭ ᱵᱟᱹᱵᱩ ᱥᱟᱶᱛᱮ᱾ ᱩᱱᱠᱩ ᱠᱚᱫᱚ ᱯᱩᱭᱞᱳ ᱨᱮᱞᱮ ᱟᱹᱜᱩ ᱠᱚᱣᱟ ᱟᱨ
ᱦᱮᱸ
ᱠᱟ ᱡᱟᱸᱜᱟ ᱫᱚᱞᱮ ᱟᱹᱨᱩᱵᱽ ᱛᱟᱠᱚᱣᱟ᱾ ᱟᱨ ᱥᱟᱶᱛᱮ ᱡᱟᱸᱜᱟ ᱫᱷᱩᱲᱤ ᱟᱹᱨᱩᱵᱽ ᱠᱟᱛᱮᱫ ᱢᱟᱺᱡᱷᱤ ᱛᱷᱟᱱ ᱛᱟᱦᱮᱸᱱ ᱢᱮᱱᱟᱜ ᱡᱟᱦᱟᱸ ᱟᱹᱛᱩ ᱢᱟᱹᱡᱷᱤ ᱛᱷᱟᱱ ᱚᱸᱰᱮ ᱠᱟᱹᱴᱤᱡ ᱜᱮ ᱟᱭᱟ ᱰᱚᱵᱚᱜ ᱦᱚᱪᱚ ᱠᱚᱣᱟᱞᱮ, ᱛᱟᱨᱯᱚᱨᱮ ᱚᱲᱟᱜ ᱛᱮ ᱮᱸ ᱟᱹᱜᱩ ᱠᱚᱣᱟ ᱞᱮ᱾
ᱦᱚᱸ
ᱚᱱᱮ ᱚᱱᱠᱟ ᱦᱳᱭ
ᱦᱮᱸ ᱚᱱᱠᱟ ᱠᱟᱱ ᱜᱮᱭᱟ ᱜᱚᱴᱟ ᱜᱮ ᱦᱟᱸᱜ᱾ ᱟᱫᱚ ᱟᱞᱮ ᱥᱮᱫ ᱦᱚᱸ ᱚᱱᱠᱟ ᱠᱟᱱ ᱜᱮᱭᱟ ᱢᱮᱛᱟᱜ ᱢᱮ᱾ ᱟᱫᱚ
ᱚᱱᱟ ᱟᱹᱨᱩᱵᱽ ᱡᱚᱠᱷᱚᱱ ᱦᱩᱭ ᱵᱟᱲᱟᱭ ᱮᱱᱟ᱾ ᱤᱱᱟᱹ ᱵᱟᱫᱽ ᱫᱚᱦᱟᱸᱜ ᱢᱮᱛᱟᱜ ᱢᱮ ᱫᱟᱨᱟᱢ ᱫᱟᱠᱟ ᱠᱚ ᱮᱢᱟᱣ ᱟᱠᱚᱣᱟ᱾ ᱚᱠᱟ ᱫᱚ ᱫᱟᱨᱟᱢ ᱠᱟᱛᱮᱫ ᱫᱟᱠᱟ ᱠᱚᱠᱚ ᱡᱚᱢ ᱵᱟᱲᱟᱭᱟ᱾
ᱟᱫᱚ ᱦᱟᱸᱜ ᱚᱱᱟ ᱡᱚᱠᱷᱚᱱ ᱠᱚ ᱡᱚᱢ ᱵᱟᱲᱟ ᱠᱮᱫ ᱜᱮ ᱦᱟᱸᱜ ᱚᱱᱟ ᱵᱟᱫᱽ ᱫᱚ ᱢᱮᱛᱟᱜ ᱢᱮ ᱥᱤᱫᱷᱟᱹ ᱠᱚ ᱜᱤᱛᱤᱡ ᱵᱟᱲᱟ ᱠᱚᱜ-ᱟ ᱢᱮᱛᱟᱢ ᱢᱮ ᱟᱭᱩᱵ ᱥᱮᱫ ᱠᱚ ᱪᱟᱞᱟᱣ ᱟᱠᱟᱱ ᱠᱷᱟᱡ ᱫᱚ᱾ ᱯᱷᱮᱨ ᱡᱤᱨᱟᱹᱣ ᱵᱟᱲᱟ ᱠᱟᱛᱮᱫ ᱫᱚᱥᱟᱨ ᱦᱤᱞᱳᱜ ᱫᱚ ᱯᱷᱮᱨ ᱚᱱᱟ ᱠᱚ ᱨᱮᱱᱟᱜ ᱫᱤᱥᱚᱢ ᱧᱮᱞ ᱵᱟᱲᱟᱭ ᱢᱮ ᱫᱟᱬᱟ ᱵᱟᱲᱟᱭ ᱢᱮ ᱦᱟᱱᱛᱮ ᱱᱟᱛᱮ ᱚᱱᱟ ᱠᱚᱜᱮ ᱦᱟᱸᱜ ᱦᱩᱭᱩᱜ-ᱟ᱾ ᱟᱫᱚ ᱚᱱᱟ ᱠᱚ ᱡᱚᱠᱷᱚᱱ ᱮᱢ ᱧᱮᱞ ᱥᱟᱹᱛ ᱠᱮᱫᱟ ᱦᱟᱸᱜ᱾ ᱟᱫᱚ ᱤᱱᱟᱹ ᱵᱟᱫᱽ ᱫᱚ ᱢᱮᱛᱟᱢ ᱢᱮ ᱚᱱᱟ ᱤᱭᱟᱹ ᱦᱩᱭᱩᱜ-ᱟ ᱚᱱᱟ ᱪᱮᱫ ᱠᱚ ᱢᱮᱛᱟᱜ ᱠᱟᱱᱟ ᱚᱱᱟ ᱜᱤᱰᱤ ᱪᱩᱢᱟᱹᱲᱟ ᱠᱩᱲᱤ ᱱᱟᱠᱷᱟᱨ ᱨᱮ ᱵᱟ ᱠᱩᱲᱤ ᱱᱟᱠᱷᱟ ᱨᱤᱧ ᱢᱮᱱᱮᱫ ᱠᱟᱱ ᱠᱚᱲᱟ ᱱᱟᱠᱷᱟ ᱨᱮ ᱦᱟᱸᱜ ᱦᱩᱭᱩᱜ-ᱟ᱾ ᱟᱫᱚ ᱠᱚᱲᱟ ᱦᱟᱸᱜ ᱪᱮᱫ ᱠᱚ ᱮᱢᱟᱭᱟ ᱵᱟᱠᱚ ᱮᱢᱟᱭᱟ ᱥᱮ ᱠᱩᱲᱤ ᱦᱚᱸ ᱪᱮᱫ ᱠᱚ ᱮᱢᱟᱭᱟ ᱵᱟᱠᱚ ᱮᱢᱟᱭᱟ᱾ ᱛᱚ ᱚᱱᱟ ᱫᱚ ᱠᱚᱲᱟ ᱱᱟᱠᱷᱟ ᱨᱮ ᱜᱤᱰᱤ ᱪᱩᱢᱟᱹᱲᱟ ᱦᱩᱭ ᱞᱮᱱᱠᱷᱟᱱ ᱫᱚ ᱢᱮᱛᱟᱜ ᱢᱮ ᱡᱚᱛᱚ ᱠᱷᱚᱡ ᱞᱟᱹᱴᱩ ᱵᱟᱯᱞᱟ ᱫᱚ ᱪᱟᱵᱟᱭ ᱮᱱᱟ᱾ ᱯᱷᱤᱨ ᱱᱤᱛᱚᱜ ᱫᱚ ᱠᱩᱲᱤ ᱞᱩᱝᱛᱤ ᱠᱩᱲᱤ ᱠᱚ ᱨᱩᱣᱟᱹᱲᱚᱜ-ᱟ ᱵᱟᱹᱭ ᱵᱟᱹᱭᱛᱮ ᱡᱚᱢ ᱵᱟᱲᱟ ᱠᱟᱛᱮᱫ ᱡᱤᱞ ᱩᱛᱩ ᱫᱟᱠ ᱫᱟᱠᱟ ᱡᱚᱢ ᱵᱟᱲᱟ ᱠᱟᱛᱮᱫ ᱵᱚᱞᱮ᱾ ᱟᱫᱚ ᱟᱯᱮ ᱥᱮᱫ ᱱᱚᱝᱠᱟ ᱦᱩᱭᱩᱜ-ᱟ ᱥᱮ ᱵᱟᱝ ᱦᱩᱭᱩᱜ-ᱟ?
ᱟᱨ ᱦᱳᱭ ᱚᱱᱠᱟ ᱧᱚᱜ ᱜᱮ ᱥᱮ ᱚᱱᱠᱟᱜ ᱜᱮ ᱦᱩᱭᱩᱜ-ᱟ ᱟᱨ ᱥᱟᱸᱜᱮ ᱪᱮᱫ ᱠᱷᱟᱹᱛᱤᱨ ᱛᱟᱢᱥᱟ ᱠᱟᱱᱟ ᱟᱨ ᱨᱟᱹᱥᱠᱟᱹ ᱨᱚᱢᱚᱡᱽ ᱱᱤᱭᱟᱹ ᱢᱟ ᱱᱤᱭᱟᱹ ᱠᱚᱫᱚ ᱦᱩᱭᱩᱜ-ᱟ ᱱᱤᱭᱟᱹ ᱠᱚ ᱦᱩᱭᱩᱜ ᱜᱮᱭᱟ ᱟᱨ ᱪᱮᱫ᱾ ᱡᱮᱭ ᱥᱮᱠᱤ ᱟᱵᱚᱣᱟᱜ ᱢᱟᱱᱮ ᱥᱚᱢᱯᱚᱨᱠᱚ ᱡᱮ ᱟᱨ ᱦᱳᱭ᱾ ᱦᱮᱸ ᱦᱮᱸ ᱞᱟᱸᱫᱟ ᱜᱟᱱᱚᱜ ᱥᱚᱢᱯᱚᱨᱠᱚ ᱢᱟᱱᱮ ᱛᱷᱩᱛᱤ ᱛᱟᱢᱥᱟ ᱱᱤᱭᱟᱹ ᱠᱚᱫᱚ ᱱᱤᱭᱟᱹ ᱫᱚ ᱟᱹᱰᱤ ᱪᱚᱞᱛᱤ ᱢᱮᱱᱟᱜ-ᱟ ᱟᱨ ᱪᱮᱫ ᱦᱮᱸ᱾ ᱟᱨ ᱜᱚᱝᱠᱮ ᱡᱟᱦᱟᱸ ᱵᱟᱯᱞᱟ ᱯᱟᱨᱚᱢ ᱠᱟᱛᱮᱫ ᱱᱚᱝᱠᱟᱱᱟᱜ ᱠᱟᱹᱢᱤ ᱦᱚᱨᱟ ᱠᱚᱫᱚ ᱟᱨ ᱚᱱᱛᱮ ᱟᱯᱮ ᱥᱮᱫ ᱪᱮᱫ ᱠᱚᱠᱚ ᱠᱟᱹᱢᱤ ᱦᱚᱨᱟᱭ ᱜᱮᱭᱟ?
ᱦᱮᱸ ᱚᱱᱮ ᱠᱚ ᱢᱮᱱᱟ ᱵᱟᱯᱞᱟ ᱯᱟᱨᱚᱢ ᱠᱟᱛᱮ ᱫᱚ ᱮᱱᱛᱮᱜ ᱡᱟᱦᱟᱸᱱᱟᱜ ᱠᱟᱹᱢᱤᱦᱚᱨᱟ ᱫᱚ ᱵᱟᱹᱱᱩᱜ-ᱟ ᱢᱟᱰᱣᱟ ᱢᱟᱰᱣᱟ ᱠᱚᱜᱮ ᱦᱟᱸᱜ ᱢᱮᱛᱟᱜ ᱢᱮ᱾
ᱢᱮᱱ ᱫᱟᱞᱤᱧ ᱤᱭᱟᱹ ᱜᱚᱢᱠᱮ ᱚᱱᱟ ᱟ ᱵᱟᱞᱟ ᱧᱮᱯᱮᱞ ᱚᱱᱟ ᱠᱚᱫᱚ ᱵᱟᱯᱞᱟ ᱯᱚᱨᱮ ᱦᱩᱭᱩᱜᱼᱟ ᱥᱮ ᱵᱟᱯᱞᱟ ᱢᱟᱲᱟᱝ ᱨᱮᱜᱮ ᱟᱯᱮ ᱚᱱᱟ ᱠᱚᱨᱮ ᱫᱚ?
ᱦᱮᱸ ᱵᱟᱯᱞᱟ ᱥᱚᱢᱚᱭ ᱜᱮᱦᱟᱸᱜ ᱚᱱᱟ ᱫᱚ ᱦᱩᱭᱩᱜᱼᱟ ᱵᱟᱞᱟ ᱠᱚᱲᱟ ᱠᱚ ᱛᱤᱱᱟᱹᱜ ᱢᱮᱱᱟᱜ ᱠᱚᱣᱟ ᱵᱟᱞᱟᱭᱟ ᱠᱚ ᱩᱱᱠᱩ ᱟᱠᱚ ᱠᱚ ᱡᱚᱦᱟᱨ ᱡᱚᱱᱟᱜᱼᱟ, ᱟᱫᱚ ᱚᱱᱟ ᱫᱚ ᱦᱟᱸᱜ ᱵᱟᱯᱞᱟ ᱥᱚᱢᱚᱭ ᱜᱮ ᱡᱚᱠᱷᱚᱱ ᱦᱟᱸᱜ ᱵᱤᱫᱟᱹᱜ ᱦᱩᱭᱩᱜᱼᱟ ᱦᱟᱰᱮ ᱠᱚᱲᱟ ᱥᱮᱫ ᱠᱷᱚᱱ ᱵᱚᱞᱮ ᱚᱱᱟ ᱵᱟᱹᱦᱩ ᱠᱚ ᱟᱹᱜᱩᱭᱟ ᱾ ᱟᱫᱚ ᱚᱱᱟ ᱵᱤᱫᱟᱹᱜ ᱞᱟᱦᱟ ᱨᱮᱦᱟᱸᱜ ᱚᱱᱟ ᱩᱱᱠᱩ ᱫᱚᱠᱚ ᱵᱟᱞᱟᱭᱟ ᱠᱚᱠᱚ ᱡᱚᱦᱟᱨᱟ ᱪᱮᱫ ᱠᱚᱪᱚᱝ ᱚᱱᱟ ᱠᱚ ᱢᱮᱱᱟᱜᱼᱟ ᱛᱟᱢ ᱡᱟᱦᱟᱢ ᱩᱱᱠᱩᱣᱟᱜ ᱟᱫᱚ ᱦᱟᱸᱜ ᱤᱱᱟᱹ ᱟᱫᱚ ᱵᱟᱹᱧ ᱫᱤᱥᱟᱹᱭᱮᱫᱟ ᱤᱧ ᱫᱚ ᱾ ᱟᱨ ᱜᱚᱞᱯᱚ ᱜᱚᱞᱯᱚ ᱫᱚ ᱟᱨ ᱢᱤᱫᱴᱮᱡ ᱠᱟᱛᱷᱟᱧ ᱫᱤᱥᱟᱹ ᱠᱮᱫᱟ ᱡᱮ ᱱᱮᱛᱟᱨ ᱠᱟᱛᱮ ᱟᱹᱰᱤ ᱡᱟᱥᱛᱤᱧ ᱧᱮᱞ ᱮᱫᱟ
ᱦᱮᱸ ᱨᱚᱲ ᱢᱮ ᱾
ᱚ ᱢᱮᱱᱮᱫᱮᱧ ᱟᱞᱮ ᱥᱮᱱ ᱫᱚ ᱡᱟᱦᱟᱸ ᱵᱟᱞᱟ ᱧᱮᱯᱮᱞ ᱚᱱᱟᱫᱚ ᱵᱟᱯᱞᱟ ᱯᱚᱨᱮ ᱦᱚᱸ ᱚᱠᱟ ᱚᱠᱟ ᱥᱚᱢᱚᱭ ᱫᱚ ᱚᱱᱟ ᱦᱩᱭᱩᱜᱼᱟ ᱟᱨ ᱪᱮᱫ ᱾ ᱯᱞᱟ ᱠᱳ ᱯᱚᱨᱮ ᱛᱮ ᱾
ᱦᱮᱸ ᱩᱱ ᱥᱚᱢᱚᱭ ᱦᱚᱸ ᱦᱩᱭᱩᱜ ᱜᱮᱭᱟ ᱡᱟᱦᱟᱸ ᱚᱱᱟᱨᱮ ᱤᱭᱟᱹ ᱵᱟᱹᱱᱩᱜ ᱟᱠᱟᱫᱟ ᱟᱫᱚ ᱚᱱᱟ ᱫᱚ ᱟᱢᱟᱜ ᱤᱭᱟᱹ ᱨᱮ ᱟᱠᱚᱣᱟᱜ ᱤᱭᱟᱹ ᱨᱮ ᱠᱟᱱᱟ ᱪᱮᱫ ᱞᱮᱠᱟ ᱠᱚ ᱤᱭᱟᱹᱣ ᱠᱟᱜᱼᱟ ᱮᱛᱮ ᱢᱮᱱ ᱠᱟᱫᱟ ᱚᱱᱟ ᱦᱤᱥᱟᱹᱵᱽ ᱛᱮᱜᱮ ᱦᱟᱸᱜ ᱦᱩᱭᱩᱜᱼᱟ ᱡᱚᱛᱚᱣᱟᱜ ᱜᱮ ᱾ ᱚᱠᱟ ᱞᱮᱠᱟ ᱠᱚ ᱪᱤᱠᱟᱣ ᱠᱟᱜᱼᱟ ᱚᱠᱟ ᱞᱮᱠᱟ ᱵᱟᱝ ᱾ ᱟᱠᱚ ᱠᱚ ᱢᱮᱱᱠᱷᱟᱱ ᱞᱟᱦᱟᱨᱮ ᱛᱚ ᱞᱟᱦᱟᱨᱮ ᱡᱩᱫᱤ ᱠᱚ ᱢᱮᱱᱠᱷᱟᱱ ᱵᱟᱝ ᱛᱟᱭᱱᱚᱢ ᱛᱮᱵᱚᱱ ᱡᱚᱛᱚ ᱵᱚᱱ ᱱᱚᱣᱟ ᱠᱚ ᱪᱤᱠᱟᱹ ᱫᱚ ᱛᱟᱭᱱᱚᱢ ᱛᱮ, ᱟᱫᱚ ᱦᱮᱸᱢᱟ ᱟᱹᱰᱤ ᱜᱟᱱ ᱜᱮ ᱥᱚᱢᱚᱭ ᱢᱟ ᱦᱩᱭᱮᱱ ᱛᱟᱞᱟᱝ ᱱᱚᱝᱠᱟ ᱜᱮ ᱟᱨᱦᱚ ᱞᱟᱝ ᱠᱚᱞᱟ ᱛᱚᱵᱮ ᱱᱚᱣᱟ ᱥᱟᱛᱟᱢ ᱨᱮᱞᱟᱝ ᱜᱟᱞᱢᱟᱨᱟᱣᱟ ᱾
ᱦᱳᱭ ᱴᱷᱤᱠ ᱜᱮᱭᱟ ᱾
ᱚ ᱦᱮᱸ ᱦᱮᱸ ᱢᱟ ᱴᱷᱤᱠ ᱜᱮᱭᱟ ᱛᱚᱵᱮ ᱡᱚᱦᱟᱨ ᱜᱮ ᱟᱨ ᱢᱤᱫ ᱫᱷᱚᱢ